ᱦᱮᱸ ᱟᱸᱡᱚᱢᱚᱜ ᱠᱟᱱᱟ ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱᱟ᱾ ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱᱟ᱾
ᱚᱻ᱾ ᱨᱚᱲ ᱟᱸᱡᱚᱢᱚᱜ ᱠᱟᱱᱟ ᱦᱤᱛᱳᱜ?
ᱵᱟᱢ ᱟᱸᱡᱚᱢ ᱫᱟ?
ᱚ ᱤᱧᱟᱹᱜ ᱨᱚᱲ ᱵᱟᱹᱧ ᱟᱸᱡᱚᱢ᱾ ᱦᱮᱸ ᱟᱸᱡᱚᱢ ᱫᱟᱹᱧ ᱟᱹᱰᱤ ᱵᱷᱤᱛᱤᱨ ᱨᱮ᱾ ᱚ ᱟᱨ ᱪᱮᱫ ᱠᱚᱯᱮ ᱪᱤᱠᱟᱹᱭ ᱫᱟ? ᱞᱟᱹᱭᱫᱟᱹᱧ ᱪᱮᱫ ᱠᱚᱯᱮ ᱪᱤᱠᱟᱹᱭ ᱫᱟ? ᱦᱮᱞᱳ ᱦᱮᱞᱳ ᱤᱧ ᱫᱚ ᱨᱚᱲ ᱵᱟ. ᱧ ᱟᱸᱡᱚᱢ ᱮᱫᱟ᱾ ᱦᱮᱞᱳ ᱦᱮᱞᱳ ᱞᱟ. ᱭᱫᱟᱹᱧ ᱨᱚᱲᱮᱢ ᱟᱸᱡᱚᱢᱮᱫ ᱛᱤᱧᱟ ᱤᱧᱟᱜ?
ᱟᱸᱡᱚᱢᱚᱜ ᱠᱟᱱᱟ᱾
ᱦᱮᱞᱳ, ᱦᱮᱸ ᱦᱮᱞᱳ ᱠᱟᱴᱤᱡ ᱪᱟᱞᱟᱝ ᱟᱸᱡᱚᱢ ᱞᱮᱱ ᱜᱮᱭᱟ, ᱢᱟ ᱞᱟᱹᱭ ᱢᱮ ᱪᱮᱫ ᱮᱢ ᱞᱟᱹᱭᱮᱫ ᱛᱟᱦᱮᱸᱫ? ᱦᱮᱞᱳ ᱦᱮᱞᱳ ᱪᱮᱫ ᱮᱢ ᱞᱟᱹᱭᱮᱫ ᱛᱟᱦᱮᱸᱫ ᱞᱟᱹᱭ ᱢᱮ ᱢᱟ ᱟᱸᱡᱚᱢᱮᱫ ᱛᱟᱦᱮᱸᱱ ᱤᱧ ᱠᱟᱹᱴᱤᱡ ᱪᱟᱞᱟᱝ᱾ ᱦᱮᱞᱳ ᱦᱮᱞᱳ ᱞᱟ. ᱭᱫᱤᱧ ᱟᱸᱡᱚᱢᱚᱜ ᱠᱟᱱᱟ ᱨᱚᱲ? ᱦᱮᱞᱳ ᱦᱮᱞᱳ ᱞᱟ. ᱭᱫᱤᱧ ᱨᱚᱲ ᱟᱸᱡᱚᱢᱚᱜ ᱠᱟᱱᱟ, ᱦᱮᱞᱳ᱾ ᱦᱮᱞᱳ ᱦᱮᱞᱳ ᱨᱚᱲᱮᱢ ᱟᱸᱡᱚᱢ ᱫᱟ? ᱨᱚ, ᱦᱮᱸ? ᱤᱧ ᱫᱚ ᱨᱚᱲ ᱵᱟᱹᱧ ᱟᱸᱡᱚᱢ ᱮᱫᱟ᱾ ᱪᱮᱫ ᱠᱚᱯᱮ ᱪᱤᱠᱟᱹ ᱵᱟᱲᱟᱭ ᱮᱫᱟ? ᱦᱮᱸ ᱟᱨ ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ? ᱦᱮᱞᱳ ᱤᱧ ᱫᱚ ᱦᱟᱸᱜ ᱨᱚᱲ ᱵᱟᱹᱧ ᱟᱸᱡᱚᱢᱮᱫ ᱛᱟᱢᱟ, ᱨᱚᱲᱮᱢ ᱟᱸᱡᱚᱢ ᱮᱫᱟ? ᱦᱮᱞᱳ, ᱦᱮᱞᱳ ᱞᱟᱹᱭ ᱫᱟᱜ ᱮ ᱡᱟᱲᱤᱭ ᱫᱟ ᱥᱮ ᱵᱟᱝ ᱟᱯᱮ ᱚᱱᱛᱮ ᱫᱟᱜ ᱮ ᱡᱟᱲᱤᱭ ᱫᱟᱭ ᱠᱤ ᱦᱤᱛᱳᱜ? ᱟᱪᱪᱷᱟ ᱴᱟᱣᱟᱨ ᱜᱮ ᱨᱮᱱᱟᱜ ᱥᱚᱢᱚᱥᱥᱟ ᱧᱮᱞᱚᱜ ᱠᱟᱱᱟ ᱦᱮᱸ ᱵᱟᱝ? ᱫᱟᱜ ᱡᱟᱹᱲᱤ ᱞᱮᱠᱷᱟᱱ ᱢᱟ ᱴᱟᱣᱟᱨ ᱨᱮᱱᱟᱜ ᱯᱨᱳᱵᱞᱮᱢ ᱧᱮᱞᱚᱜᱼᱟ, ᱦᱮᱞᱳ᱾ ᱦᱮᱞᱳ ᱨᱚᱲᱮᱢ ᱟᱸᱡᱚᱢᱮᱜᱼᱟ?
ᱟᱫᱚ ᱦᱮᱸ ᱟᱸᱡᱚ
ᱨᱚᱲ ᱟᱸᱡᱚᱢᱚᱜ ᱠᱟᱱᱟ? ᱚ ᱪᱮᱫ ᱠᱚᱯᱮ ᱪᱤᱠᱟᱹᱭ ᱮᱫᱟ? ᱦᱮᱸ? ᱞᱮᱭᱫᱟᱹᱧ ᱪᱮᱫ ᱠᱚᱯᱮ ᱪᱤᱠᱟᱹᱭᱮᱫᱟ ᱦᱤᱛᱳᱜ ᱫᱚ?
ᱪᱮᱫ ᱦᱚᱸ ᱵᱟᱝ᱾
ᱪᱮᱠᱟ ᱦᱚᱸ ᱵᱟᱝ? ᱚ ᱦᱮᱸ ᱛᱚ ᱚᱱᱟᱦᱚᱸ ᱠᱟᱛᱷᱟ ᱠᱟᱱᱟ ᱟᱨ ᱡᱚᱢ ᱵᱟᱲᱟ ᱫᱚ ᱦᱩᱭ ᱠᱟᱱᱟ? ᱦᱮᱸ? ᱞᱮᱭᱫᱟᱹᱧ ᱡᱚᱢ ᱵᱟᱲᱟ ᱦᱩᱭ ᱠᱟᱱᱟ? ᱦᱮᱞᱳ᱾
ᱦᱮᱸ ᱟᱸᱡᱚᱢᱚᱜ ᱠᱟᱱᱟ ᱞᱟᱹᱭ ᱢᱮ᱾
ᱦᱮᱸ, ᱞᱟᱹᱭᱫᱟᱹᱧ ᱡᱚᱢ ᱵᱟᱲᱟ ᱠᱮᱜ-ᱟ ᱯᱮ?
ᱦᱮᱸ ᱡᱚᱢ
ᱚ, ᱟᱞᱮ ᱦᱚᱸᱞᱮ ᱡᱚᱢ ᱵᱟᱲᱟ ᱠᱟᱜ-ᱟ, ᱡᱚᱢ ᱵᱟᱲᱟ ᱠᱟᱛᱮᱫ ᱦᱚᱸᱜ-ᱚᱭ ᱟᱨ ᱜᱤᱛᱤᱡ᱾ ᱵᱟᱲᱟ ᱞᱟᱹᱜᱤᱫ ᱢᱚᱱᱮ ᱦᱩᱭᱩᱜ ᱠᱟᱱᱟ ᱛᱚ, ᱡᱚᱢ ᱵᱟᱲᱟ ᱠᱟᱛᱮ ᱠᱟᱹᱴᱤᱡ ᱮᱸᱻ ᱥᱚᱸᱜᱮ ᱥᱚᱸᱜᱮ ᱛᱮ ᱜᱤᱛᱤᱡ ᱫᱚ ᱵᱟᱝ ᱩᱪᱤᱛ ᱦᱮᱸ ᱵᱟᱝ?
ᱦᱩᱸ᱾
ᱚᱱᱟ ᱠᱷᱟᱹᱛᱤᱨ ᱜᱮ ᱦᱟᱸᱜ ᱵᱟᱝᱞᱮ ᱜᱤᱛᱤᱡ ᱧᱚᱜ ᱠᱟᱱᱟ᱾
ᱚ, ᱟᱨ ᱛᱟᱦᱞᱮ ᱪᱮᱫ ᱠᱚᱢ ᱪᱮᱠᱟ ᱵᱟᱲᱟᱭᱫᱟ ᱱᱮᱛᱟᱨ ᱫᱚ, ᱟᱢ ᱫᱚ?
ᱱᱮᱛᱟᱨ ᱫᱚ ᱪᱮᱜ ᱜᱮ ᱵᱟᱝ ᱦᱚᱸᱜ-ᱚᱭ᱾ ᱟᱸ, ᱵᱟᱨ ᱯᱮ ᱫᱤᱱ ᱫᱷᱚᱨᱮ ᱦᱚᱸᱜ-ᱚᱭ ᱚᱯᱷᱤᱥ ᱠᱚ ᱵᱚᱱᱫᱚ ᱜᱮᱭᱟ᱾ ᱠᱟᱹᱢᱤ ᱠᱚᱦᱚᱸ ᱮᱠᱷᱚᱱ ᱫᱚ ᱵᱟᱝ ᱦᱩᱭ ᱛᱟᱲᱚᱜ ᱠᱟᱱᱟ᱾ ᱪᱷᱩᱴᱤ ᱢᱮᱱᱟᱜ ᱟᱠᱟᱫᱟ ᱤᱱᱟᱹ ᱠᱷᱟᱹᱛᱤᱨ ᱛᱮ ᱦᱚᱸᱜ-ᱚᱭ ᱚᱲᱟᱜ ᱨᱮᱜᱮ ᱢᱮᱱᱟᱜ ᱠᱟᱫᱤᱧ ᱛᱤᱦᱤᱧ ᱜᱟᱯᱟ᱾
ᱚ᱾ ᱛᱟᱦᱞᱮ ᱚᱯᱷᱤᱥ ᱠᱟᱹᱢᱤ ᱥᱚᱢᱚᱭ ᱪᱮᱫ ᱞᱮᱠᱟᱢ ᱵᱩᱡᱟ? ᱟᱨ ᱱᱤᱛᱚᱜ ᱚᱲᱟᱜ ᱨᱮ ᱪᱮᱫ ᱞᱮᱠᱟᱢ ᱵᱩᱡᱫᱟ ᱚᱲᱟᱜ ᱨᱮ ᱵᱮᱥᱤ ᱫᱤᱱ ᱠᱚ ᱮᱸ ᱯᱟᱨᱚᱢᱚᱜ ᱠᱟᱱᱟ ᱪᱮᱫ ᱞᱮᱠᱟᱢ ᱵᱩᱡᱽᱫᱟ ᱛᱤᱦᱤᱧ ᱜᱟᱯᱟ?
ᱚᱲᱟᱜ ᱨᱮᱫᱚ ᱡᱚᱛᱚ ᱦᱚᱲᱜᱮ ᱚᱲᱟᱜ ᱨᱮᱫᱚ ᱛᱟᱦᱮᱸ ᱥᱟᱱᱟ ᱠᱚᱣᱟ᱾ ᱮᱱᱛᱮ ᱟᱞᱮ ᱢᱟ ᱥᱚᱛ ᱥᱚᱢᱚᱭ ᱜᱮ ᱚᱝᱠᱟ ᱚᱯᱷᱤᱥ ᱠᱟᱹᱢᱤ ᱨᱮᱜᱮ ᱵᱮᱥᱛᱚ ᱛᱟᱦᱮᱸ ᱦᱩᱭᱩᱜ-ᱟ᱾ ᱟᱨ ᱦᱚᱸᱜ-ᱚᱭ ᱱᱚᱜ-ᱚ ᱱᱚᱣᱟ᱾ ᱚ, ᱛᱟᱦᱞᱮ ᱧᱟᱢ ᱞᱮᱠᱷᱟᱱ ᱫᱚ ᱟᱹᱰᱤ ᱨᱟᱹᱠᱟᱹ᱾ ᱜᱮ ᱟᱴᱠᱟᱨᱚᱜ-ᱟ᱾ ᱦᱮᱸ ᱥᱮ᱾
ᱩᱸ, ᱛᱟᱦᱞᱮ ᱟᱢ ᱚᱠᱟ ᱞᱮᱠᱟᱢ ᱵᱩᱡᱽ ᱠᱮᱭᱟ?
ᱤᱧ ᱫᱚ ᱵᱷᱟᱜᱮ ᱜᱤᱧ ᱵᱤᱡᱽᱫᱟ ᱠᱟᱨᱚᱱ ᱟᱞᱮ ᱫᱚ ᱥᱚᱵ ᱥᱚᱢᱚᱭ ᱜᱮᱞᱮ ᱦᱨᱸ, ᱡᱷᱚᱛᱚ ᱦᱚᱲᱟᱜ ᱢᱚᱱᱮ ᱨᱮᱜᱮ ᱦᱩᱭᱩᱜ ᱜᱮᱭᱟ ᱡᱮ ᱦᱚᱲ ᱥᱟᱶᱜᱮ ᱛᱟᱦᱮᱸ ᱠᱚ ᱠᱩᱥᱤᱭᱟᱜ-ᱟ᱾ ᱮᱱᱛᱮᱜ ᱥᱟᱨᱟᱫᱤᱱ ᱛᱚ ᱟᱨ ᱱᱚᱝᱠᱟ ᱫᱚ ᱵᱟᱝ ᱛᱟᱦᱮᱸ ᱜᱟᱱᱚᱜ-ᱟ ᱮᱸᱜᱡᱮᱢᱚᱱ ᱮᱸ᱾
ᱦᱮᱸ ᱵᱟᱝ?
ᱪᱮᱫ ᱦᱮᱸ ᱚᱱᱟᱜᱮ᱾ ᱚᱜ-ᱚᱲᱟᱜ ᱨᱮᱫᱚ ᱡᱚᱛᱚ ᱦᱚᱲᱮᱢ ᱧᱮᱞᱧᱟᱢ ᱠᱚᱣᱟᱢ ᱨᱚᱲᱟᱭᱟᱢ ᱜᱟᱞᱢᱟᱨᱟᱣ ᱟᱭᱮᱢ᱾ ᱚᱝᱠᱟ ᱡᱟᱸᱦᱟᱱᱟᱜ ᱠᱚᱢ ᱟᱞᱳᱪᱚᱱᱟᱭᱟ᱾
ᱦᱳᱭ᱾ ᱦᱳᱭ, ᱢᱟᱱᱮ ᱵᱩᱜᱤ ᱵᱟᱹᱲᱤᱡ ᱵᱷᱟᱜᱤᱢ ᱵᱩᱡᱷᱟᱹᱣ ᱧᱟᱢᱟ ᱦᱮᱸ ᱥᱮ᱾ ᱡᱟᱸᱦᱟᱱᱟᱜ ᱡᱤᱱᱤᱥ ᱫᱚ ᱟᱨ ᱮᱠᱞᱟ ᱛᱮᱫᱚ ᱧᱮᱞᱢᱮ ᱵᱷᱩᱞᱟᱜ ᱦᱚᱢ ᱩᱭᱦᱟᱹᱨ ᱠᱟᱜ-ᱟ ᱦᱮᱸ ᱵᱟᱝ? ᱠᱤᱱᱛᱩ ᱟᱢ ᱡᱩᱫᱤ ᱚᱱᱟ ᱦᱚᱲ ᱴᱷᱮᱱ ᱠᱷᱚᱱᱟᱜ-ᱮᱢ ᱵᱟᱲᱟᱭ ᱡᱚᱱᱟᱜ-ᱟ᱾ ᱦᱚᱭᱛᱚ ᱩᱱᱤ ᱚᱱᱟ ᱠᱤᱪᱷᱩ ᱨᱮᱦᱚᱸ ᱱᱚᱣᱟ ᱨᱮᱱᱟᱜ ᱥᱚᱴᱷᱤᱠᱟᱜ ᱢᱤᱫᱴᱟᱝ ᱞᱟᱹᱭ ᱩᱰᱩᱠ ᱟᱢᱟᱭ ᱦᱮᱸ ᱵᱟᱝ, ᱮᱱᱛᱮᱫ ᱱᱟᱦᱟᱜ ᱫᱤᱱ ᱫᱚ ᱧᱮᱞᱚᱜ ᱠᱟᱱᱟ, ᱦᱩᱭ ᱞᱟᱹᱭᱫᱤᱧ ᱱᱟᱦᱟᱜ ᱫᱤᱱ ᱫᱚ ᱡᱟᱦᱟ ᱞᱮᱠᱟ ᱧᱮᱞᱚᱜ ᱠᱟᱱᱟ᱾ ᱢᱟᱱᱮ ᱡᱚᱛᱚ ᱦᱚᱲᱜᱮ ᱠᱤᱱᱛᱩ ᱠᱟᱹᱢᱤ ᱠᱟᱹᱥᱱ ᱡᱚᱱᱟ ᱠᱟᱱᱟ ᱠᱚ ᱚᱠᱚᱭ ᱫᱚ ᱧᱮᱞᱢᱮ ᱚᱲᱟᱜ ᱨᱮᱱ ᱯᱷᱮᱢᱮᱞᱤ ᱠᱚ ᱡᱚᱛᱚ ᱤᱫᱤ ᱠᱟᱛᱮ ᱚᱱᱛᱮ ᱨᱮᱜᱮ ᱠᱟᱹᱢᱤ ᱡᱚᱝ ᱠᱟᱱᱟ ᱦᱮᱸ ᱵᱟᱝ?
ᱦᱳᱭ ᱵᱟᱝ ᱚᱱᱟ ᱦᱚᱸ ᱵᱷᱟᱜᱮ ᱜᱮᱭᱟ, ᱢᱟᱱᱮ ᱡᱚᱠᱷᱚᱱ ᱚᱲᱟᱜ ᱦᱚᱲ ᱥᱟᱞᱟᱜ ᱮᱱᱰᱮᱠᱷᱟᱭ ᱢᱟᱱᱮ ᱥᱤᱧ ᱵᱮᱲᱟᱢ ᱪᱟᱞᱟᱣ ᱮᱱᱟᱢ ᱦᱮᱡ ᱮᱱᱟᱭᱮᱢ, ᱟᱫᱚ ᱧᱤᱫᱟᱹ ᱚᱲᱟᱜ ᱦᱚᱲ ᱥᱟᱞᱟᱜ ᱢᱟᱱᱮ ᱠᱟᱹᱴᱤᱡ ᱨᱚᱲ, ᱞᱟᱸᱫᱟ ᱱᱟᱯᱟᱭ ᱵᱩᱡᱷᱟᱹᱜᱼᱟ ᱦᱮᱸ ᱥᱮ ᱵᱟᱝ?
ᱦᱮᱸ, ᱮᱠᱟᱞ ᱮᱠᱟᱞ, ᱤᱱᱟ ᱱᱚᱣᱟᱱᱢᱟ ᱠᱟᱛᱷᱟ ᱠᱟᱱ ᱜᱮ, ᱟᱫᱚ ᱱᱟᱦᱟᱜ ᱡᱩᱜᱽ ᱨᱮ ᱫᱚ
ᱟᱨ ᱩᱱᱟᱹᱜ ᱜᱟᱱ ᱩᱭᱦᱟᱹᱨ ᱦᱚᱸ ᱵᱟᱢ ᱩᱭᱦᱟᱹᱨ ᱢᱮᱱᱫᱟᱹᱧ ᱩᱭᱦᱟᱹᱨ ᱦᱚᱸ ᱵᱟᱢ ᱵᱩᱡᱷᱟᱹᱜᱼᱟ ᱡᱮ ᱵᱟᱦᱨᱮ ᱨᱮᱢ ᱛᱟᱦᱮᱸᱱ ᱨᱮᱦᱚᱸ ᱡᱮ ᱥᱮᱱ ᱞᱮᱱᱠᱷᱟᱡ ᱜᱮ ᱦᱟᱸᱜ ᱤᱧ ᱚᱲᱟᱜ ᱦᱚᱲ ᱫᱩᱧ ᱧᱟᱢ ᱠᱚᱣᱟ ᱦᱟᱸᱜ, ᱚᱲᱟᱜ ᱦᱚᱲᱤᱧ ᱧᱟᱢ ᱠᱚᱜᱮᱭᱟ ᱾ ᱩᱱᱟᱹᱜ ᱦᱚᱸ ᱵᱟᱢ ᱩᱭᱦᱟᱹᱨᱟ, ᱟᱨ ᱮᱠᱟᱞ ᱛᱮ ᱡᱩᱫᱤᱢ ᱩᱰᱩᱠ ᱵᱟᱨᱦᱮ ᱠᱚᱜᱼᱟ ᱛᱟᱦᱞᱮ ᱛᱚ ᱟᱫᱚ ᱢᱮᱱᱟᱜ ᱠᱚᱣᱟ, ᱛᱮᱦᱮᱧ ᱫᱚ ᱩᱱᱠᱩ ᱥᱟᱞᱟᱜ ᱨᱚᱯᱚᱲ ᱵᱟᱝ ᱦᱩᱭ ᱞᱮᱱ ᱛᱤᱧᱟᱹ ᱯᱷᱳᱱ ᱠᱚᱛᱮ ᱜᱮ, ᱞᱟᱹᱭ ᱟᱢ ᱛᱤᱦᱤᱧ ᱫᱚ ᱨᱚᱯᱚᱲ ᱵᱟᱝ ᱦᱩᱭ ᱞᱮᱱᱟ ᱡᱮ ᱦᱤᱞᱚᱜ ᱨᱚᱯᱚᱲ ᱵᱟᱝ ᱦᱩᱭᱩᱜᱼᱟ ᱾ ᱟᱨ ᱡᱮᱦᱤᱞᱚᱜ ᱨᱚᱯᱚᱲ ᱦᱩᱭᱩᱜᱼᱟ, ᱥᱮ ᱫᱤᱱ ᱫᱚᱢ ᱵᱩᱡᱽ ᱠᱮᱫ ᱜᱮ ᱩᱱᱠᱩ ᱪᱮᱫ ᱞᱮᱠᱟ ᱢᱮᱱᱟᱜ ᱠᱚᱣᱟ ᱵᱟᱹᱱᱩᱜ ᱠᱚᱣᱟ? ᱠᱩᱥᱤ ᱵᱮᱥ ᱵᱟᱹᱲᱤᱡ ᱮᱢ ᱠᱩᱞᱤ ᱠᱚᱣᱟ ᱦᱮᱸ ᱥᱮ ᱵᱟᱝ? ᱟᱨ ᱚᱱᱠᱟ ᱟᱨ ᱥᱟᱢᱟᱝ ᱨᱮᱢ ᱧᱟᱢ ᱠᱚ ᱠᱷᱟᱡᱽ ᱥᱟᱢᱟᱝ ᱨᱮᱢ ᱧᱟᱢ ᱠᱚ ᱠᱷᱟᱱ ᱫᱚᱢ ᱞᱟᱹᱭᱟ ᱵᱟᱝ ᱤᱧ ᱵᱟᱝ ᱫᱩᱧ ᱧᱟᱢ ᱠᱚᱣᱟ᱾ ᱩᱱᱟᱹᱜ ᱜᱟᱱ ᱫᱚ ᱵᱟᱢ ᱩᱭᱦᱟᱹᱨᱚᱜᱼᱟ ᱾
ᱦᱳᱭ, ᱦᱳᱭ ᱾
ᱢᱮᱫ ᱛᱮᱢ ᱧᱮᱞ ᱠᱚᱣᱟ ᱥᱮ ᱾
ᱦᱩᱸ, ᱱᱟᱦᱟᱜ ᱫᱤᱱ ᱫᱚ ᱪᱮᱫ ᱞᱮᱠᱟᱜ ᱠᱟᱱᱟ? ᱢᱟᱱᱮ ᱟᱫᱚᱢ ᱟᱫᱚᱢ ᱜᱚ ᱵᱟᱧ ᱧᱮᱞᱮᱫ ᱠᱚᱣᱟ ᱚᱠᱚᱭ ᱵᱟᱯᱞᱟᱜ ᱠᱟᱱᱟ ᱠᱚ, ᱵᱟᱯᱞᱟ ᱠᱟᱛᱮ ᱟᱫᱚ ᱡᱮ ᱦᱚᱭᱼᱛᱚ ᱡᱟᱦᱟᱸ ᱟᱭᱳ ᱵᱟᱵᱟᱭ ᱥᱟᱶ ᱛᱮ ᱢᱤᱫ ᱥᱟᱶᱛᱮ ᱜᱷᱟᱨᱚᱡᱽ ᱨᱮ ᱠᱚ ᱛᱟᱦᱮᱸ ᱠᱚᱜᱼᱟ ᱦᱮᱸᱥᱮ ᱾ ᱦᱳᱭᱛᱚ ᱢᱤᱫᱴᱟᱝ ᱜᱮ ᱛᱟᱭᱟ ᱠᱚᱲᱟ ᱜᱤᱫᱽᱨᱟᱹ ᱢᱮᱱ ᱠᱷᱟᱱ, ᱟᱫᱚ ᱧᱮᱞ ᱢᱮ ᱩᱱᱠᱩ
ᱦᱩᱸ᱾
ᱢᱤᱫ ᱴᱟᱝ ᱠᱚᱲᱟ ᱜᱤᱫᱽᱨᱟᱹ ᱜᱟᱛᱮ ᱫᱚ
ᱦᱩᱸ᱾
ᱴᱟᱣᱟᱨ ᱠᱚ ᱠᱟᱹᱴᱤᱡ ᱯᱨᱚᱵᱞᱮᱢ ᱮᱫ ᱛᱟᱢᱟᱭ ᱾ ᱴᱟᱣᱟᱨ ᱰᱤᱥᱴᱟᱵᱽ ᱮᱫ ᱛᱟᱢᱟᱭ ᱾ ᱴᱟᱣᱟᱨ ᱰᱤᱥᱴᱟᱵ ᱮᱫ ᱛᱟᱢᱟ ᱦᱮ ᱨᱚᱲ ᱫᱚ ᱟᱸᱡᱚᱢᱚᱜ ᱠᱟᱱᱟ ᱛᱟᱢᱟ᱾ ᱦᱮᱸ, ᱨᱚᱲ ᱫᱚ ᱟᱸᱡᱚᱢᱚᱜ ᱠᱟᱱᱟ ᱾
ᱨᱚᱲ ᱟᱸᱡᱚᱢᱚᱜ ᱠᱟᱱᱟ? ᱦᱳᱭ, ᱦᱳᱭ ᱟᱫᱚ ᱡᱮᱢᱚᱱ ᱱᱚᱝᱠᱟ ᱜᱮ ᱦᱳᱭ, ᱦᱳᱭ ᱾ ᱟᱫᱚ ᱴᱟᱣᱟᱨ ᱨᱮᱱᱟᱜ ᱵᱮᱯᱟᱨ ᱛᱚ, ᱚᱠᱟ ᱠᱚᱨᱮ ᱪᱤᱠᱟᱹᱜ ᱠᱟᱱᱟ ᱵᱩᱡ ᱵᱩᱡᱷᱟᱹᱜ ᱠᱟᱱᱟ᱾ ᱤᱧ ᱢᱟ ᱤᱧᱟᱹᱜ ᱯᱷᱳᱱ ᱨᱤᱧ ᱧᱮᱞ ᱮᱫᱟ ᱤᱧᱟᱹᱜ ᱢᱟ ᱯᱩᱨᱟᱹ ᱴᱷᱤᱠ ᱜᱮ ᱴᱟᱣᱟᱨ ᱢᱮᱱᱟᱜ ᱟᱠᱟᱫᱟ, ᱮᱱᱛᱮ ᱨᱮᱦᱚᱸ ᱚᱠᱟ ᱠᱚᱨᱮ ᱪᱚ ᱪᱤᱠᱟᱹ ᱜᱚᱫᱚᱜ ᱠᱟᱱᱟ ᱦᱮᱸ ᱵᱟᱝ? ᱥᱚᱢᱚᱭ ᱥᱚᱢᱚᱭ ᱨᱮ ᱦᱳᱭ, ᱟᱫᱚ ᱱᱟᱦᱟᱜ ᱫᱤᱱ ᱨᱮᱫᱚ ᱪᱮᱫ ᱞᱮᱠᱟ ᱧᱮᱞᱚᱜ ᱠᱟᱱᱟ ᱚᱱᱮ ᱦᱳᱭᱛᱚ ᱧᱮᱞ ᱢᱮ ᱢᱤᱫᱴᱟᱝ ᱜᱮᱛᱟᱭᱟ ᱠᱚᱲᱟ ᱜᱤᱫᱽᱨᱟᱹ ᱟᱠᱟᱨᱮ ᱟᱡ ᱵᱟᱵᱟ ᱛᱟᱹᱠᱤᱱ ᱢᱮᱱᱟᱜ ᱠᱤᱱᱟᱹ, ᱮᱱᱛᱮ ᱨᱮᱦᱚᱸ ᱢᱤᱫᱴᱟᱝ ᱥᱚᱝᱥᱟᱨ ᱨᱮ ᱵᱟᱝᱠᱚ ᱛᱟᱦᱮᱱ ᱠᱟᱱᱟ ᱦᱮᱸ ᱵᱟᱝ?
ᱟᱫᱚ ᱦᱚᱸᱜᱼᱚᱭ ᱡᱮ ᱵᱟᱝ ᱠᱚ ᱛᱟᱦᱮᱱ ᱠᱟᱱᱟ ᱢᱤᱫᱴᱟᱝ ᱥᱚᱝᱥᱟᱨ ᱨᱮ ᱟᱫᱚ ᱦᱚᱜᱼᱚ ᱱᱟ ᱢᱤᱫᱴᱟᱝ ᱵᱟᱝ ᱥᱚᱝᱥᱟᱨ ᱨᱮ ᱵᱟᱝ ᱛᱟᱦᱮᱸ ᱨᱮᱱᱟᱜ ᱠᱟᱨᱚᱱ ᱫᱚ ᱪᱮᱫ ᱮᱢ ᱢᱚᱱᱮᱭᱟ ᱟᱢ? ᱡᱮᱦᱮᱛᱩ ᱟᱢ ᱦᱚᱸ ᱢᱤᱫᱴᱟᱝ ᱠᱩᱲᱤ ᱜᱤᱫᱽᱨᱟᱹ ᱠᱟᱱᱟᱢ ᱛᱚ ᱱᱟᱥᱮᱱᱟᱜ ᱦᱳᱞᱮ ᱱᱚᱝᱠᱟᱱᱟᱜ ᱟᱸ ᱚᱱᱠᱟᱱᱟᱜ ᱟᱸᱻ ᱥᱚᱢᱚᱥᱥᱟᱢ ᱧᱮᱞ ᱟᱠᱟᱫ ᱜᱮᱭᱟ ᱟᱹᱛᱩ ᱫᱤᱥᱚᱢ ᱠᱚᱨᱮ, ᱛᱚ ᱪᱮᱫ ᱮᱢ ᱢᱚᱱᱮᱭᱟ ᱱᱚᱣᱟ ᱵᱟᱠᱷᱨᱟ ᱛᱮ?
ᱦᱮᱸ ᱡᱮ ᱠᱟᱱ ᱜᱮᱭᱟ ᱠᱚᱲᱟ ᱜᱤᱫᱽᱨᱟᱹ
ᱩᱦᱩᱸ ᱟᱨ ᱨᱚᱲ ᱟᱸ
ᱦᱮᱸ ᱟᱢᱟᱜ ᱱᱤᱛᱚᱜ ᱱᱤᱛᱚᱜ ᱤᱧ ᱟᱸᱡᱚᱢ ᱠᱮᱫᱟ ᱟᱸᱡᱚᱢᱮᱫ ᱛᱤᱧ ᱛᱟᱦᱮᱱᱟ ᱮᱱᱟᱝ?
ᱚᱱᱟᱜᱮ ᱵᱟᱹᱧ ᱟᱸᱡᱚᱢᱮᱫ ᱫᱚ ᱪᱮᱫ ᱵᱮᱯᱟᱨ ᱵᱟᱢ ᱨᱚᱲᱮ ᱟ ᱨᱚᱲ ᱵᱟᱝ ᱟᱸᱢᱚᱢᱚᱜ ᱠᱟᱱᱟ᱾ ᱛᱚ ᱚᱱᱟᱜᱮ ᱟᱨᱠᱤ
ᱟᱸᱡᱚᱢ ᱤᱫᱟᱹᱧ ᱟᱸᱡᱚᱢ ᱫᱟᱹᱧ ᱤᱧ ᱱᱤᱛᱤᱧ ᱟᱸᱡᱚᱢᱟ ᱢᱮᱱᱫᱟᱹᱧ ᱦᱮᱸ ᱞᱟᱹᱭ ᱫᱟᱹᱧ ᱢᱤᱫᱴᱟᱝ ᱠᱚᱲᱟ ᱜᱤᱫᱽᱨᱟᱹ ᱢᱤᱫᱴᱟᱝ ᱠᱚᱲᱟ ᱜᱤᱫᱽᱨᱟᱹ ᱫᱚ ᱤᱧ ᱫᱩᱧ ᱞᱟᱹᱭᱟ ᱚᱲᱟᱜ ᱨᱮ ᱡᱩᱫᱤ ᱮᱸᱜᱟᱛ ᱟᱯᱟᱛ ᱢᱚᱛᱚ ᱜᱮ ᱢᱮᱱᱟᱜ ᱠᱤᱱᱟᱹ ᱛᱟᱦᱞᱮ ᱩᱱᱠᱤᱱ ᱵᱟᱹᱜᱤ ᱠᱟᱛᱮᱜ ᱫᱚ ᱟᱫᱚ ᱢᱚᱱᱮᱭᱤᱧ ᱴᱷᱤᱠ ᱫᱚ ᱵᱟᱝ᱾ ᱮᱠᱞᱟ ᱵᱟᱹᱜᱤ ᱦᱚᱴᱚ ᱫᱚ᱾
ᱦᱮᱸ ᱟᱸᱡᱚᱢᱚᱜ ᱠᱟᱱᱟ ᱦᱮᱸ, ᱮᱠᱫᱚᱢ ᱱᱤᱦᱟᱹᱛᱤ ᱚᱱᱟ ᱢᱟ ᱥᱟᱹᱨᱤ ᱠᱟᱛᱷᱟ ᱠᱟᱱ ᱜᱮ ᱪᱮᱫᱟᱜ ᱵᱟᱝᱢᱟ ᱟᱵᱚ ᱦᱩᱰᱤᱧ ᱠᱷᱚᱱᱟᱜ ᱟᱢ ᱟᱭᱳ ᱵᱟᱵᱟᱭ ᱦᱟᱨᱟ ᱠᱮᱫ ᱢᱮᱭᱟ ᱴᱷᱤᱠ ᱜᱮᱭᱟ ᱴᱷᱤᱠ ᱜᱮᱭᱟ ᱢᱤᱫᱴᱟᱝ ᱵᱟᱹᱦᱩ ᱥᱮ ᱛᱤᱨᱤ ᱡᱤᱢ ᱟᱹᱜᱩᱟᱱᱟ ᱦᱮᱸ ᱥᱮ ᱮᱸᱰᱮᱠᱷᱟᱱ ᱱᱚᱣᱟ ᱦᱚᱸ ᱠᱟᱱᱟ ᱡᱮ ᱩᱱᱤ ᱫᱚ ᱟᱡ ᱟᱭᱳ ᱞᱮᱠᱟᱭ ᱢᱟᱱᱟᱣ ᱠᱚᱣᱟᱭ ᱟᱡ ᱵᱟᱵᱟ ᱞᱮᱠᱟᱭ ᱢᱟᱱᱟᱣ ᱠᱤᱱᱟᱭ ᱟᱨ ᱟᱢ ᱫᱚ ᱟᱢ ᱨᱮᱱ ᱟᱭᱳ ᱵᱟᱵᱟ ᱢᱟ ᱢᱮᱱᱟᱜ ᱠᱟᱱ ᱜᱮ᱾ ᱩᱱᱠᱤᱱ ᱜᱮ ᱟᱫᱚ ᱮᱱᱛᱮᱫ ᱢᱤᱫ ᱥᱟᱶ ᱛᱮᱜᱮ ᱜᱷᱟᱨᱚᱸᱡ ᱨᱮ ᱛᱟᱦᱮᱸ ᱫᱚ ᱱᱟᱯᱟᱭᱟ ᱦᱮᱸ ᱵᱟᱝ?
ᱦᱮᱸ ᱩᱱᱠᱤᱱ ᱟᱨ ᱟᱢ ᱡᱟᱦᱟᱸ ᱛᱮᱢ ᱪᱟᱞᱟᱜᱼᱟ ᱩᱱᱠᱤᱱ ᱫᱚ ᱱᱤᱛᱚᱜ ᱫᱚ ᱟᱢ ᱫᱚᱠᱤᱱ ᱦᱟᱨᱟ ᱟᱠᱟᱫ ᱢᱮᱛᱮ ᱫᱚ ᱩᱱᱠᱤᱱ ᱰᱷᱮᱨ ᱜᱮᱛᱚ ᱟᱢᱮᱢ ᱮᱢᱟ ᱠᱤᱱᱟᱹ ᱚᱱᱟ ᱜᱮᱥᱮ᱾ ᱚᱱᱟ ᱟᱢ ᱠᱤᱱ ᱦᱟᱨᱟᱣ ᱠᱟᱜ ᱢᱮᱭᱟ ᱩᱱᱠᱤᱱ ᱫᱚ ᱚᱱᱟ ᱜᱮᱛᱟ ᱠᱤᱱᱛᱳ ᱤᱭᱟᱹ ᱡᱮ ᱟᱢᱠᱤᱱ ᱦᱟᱨᱟ ᱟᱠᱟᱫ ᱢᱮᱭᱟ ᱵᱟᱝᱢᱟ ᱟᱹᱠᱤᱱ ᱦᱟᱯᱮᱱ ᱫᱤᱱ ᱟᱠᱤᱱ ᱠᱟᱹᱴᱤᱡ ᱠᱤᱱ ᱥᱩᱠ ᱢᱟ ᱠᱟᱴᱤᱡ ᱟᱠᱤᱱ ᱚᱱᱟ ᱨᱟᱜ ᱨᱚᱲ ᱞᱟᱸᱫᱟ ᱥᱮ ᱜᱤᱫᱽᱨᱟᱹ ᱠᱚ ᱥᱟᱞᱟᱜ ᱨᱚᱲ ᱞᱟᱸᱫᱟ ᱠᱩᱥᱤ ᱨᱟᱹᱥᱠᱟᱹ ᱨᱮᱠᱤᱱ ᱛᱟᱦᱮᱱᱟ᱾ ᱩᱱᱠᱤᱱ ᱫᱚ ᱚᱱᱟ ᱜᱮᱥᱮ ᱠᱤᱱ ᱠᱚᱭᱟ᱾
ᱦᱩᱸ ᱦᱩᱸ ᱱᱚᱣᱟ ᱢᱟ ᱠᱟᱛᱷᱟ ᱠᱟᱱ ᱜᱮ ᱟᱨ ᱱᱟᱦᱟᱜ ᱫᱤᱱ ᱫᱚ ᱚᱱᱮ ᱡᱟᱦᱟᱸᱧ ᱞᱟᱹᱭ ᱠᱮᱫ ᱞᱮᱠᱟ ᱚᱱᱟ ᱨᱮᱱᱟᱜ ᱥᱚᱢᱚᱥᱥᱟ ᱟᱹᱰᱤ ᱧᱮᱞᱚᱜ ᱠᱟᱱᱟ ᱦᱮᱸᱥᱮ ᱾ ᱱᱚᱜᱼᱚᱭ ᱡᱮ ᱱᱚᱝᱠᱟ ᱟᱭᱳ ᱵᱟᱵᱟ ᱠᱚᱠᱚ ᱵᱟᱹᱜᱤᱭᱟᱠᱚ ᱠᱟᱱᱟ ᱦᱮᱸ ᱥᱮ ᱟᱫᱚ ᱮᱱᱛᱮ ᱢᱤᱫ ᱦᱚᱲ ᱠᱚᱲᱟ ᱠᱟᱱ ᱨᱮᱦᱚᱸ ᱢᱮᱠᱷᱟᱱ ᱧᱮᱞᱢᱮ ᱟᱞᱟᱫᱟ ᱨᱮᱭ ᱛᱟᱦᱮᱱ ᱠᱟᱱᱟ ᱟᱡ ᱟᱠᱚ ᱟᱡ ᱨᱮᱱ ᱛᱤᱨᱤ ᱡᱩᱨᱤ ᱥᱟᱶ ᱛᱮ᱾ ᱠᱟᱨᱚᱱ ᱱᱚᱜᱼ ᱱᱟ ᱵᱟᱠᱷᱨᱟᱛᱮ ᱪᱮᱫ ᱮᱢ ᱞᱟᱹᱭᱟ ᱟᱢ ᱪᱮᱫ ᱢᱮᱥᱮᱡ ᱮᱢ ᱮᱢᱟ ᱠᱚᱣᱟ ᱫᱤᱥᱚᱢ ᱦᱚᱲ ᱠᱚ?
ᱱᱤᱡᱮᱨ